ᱦᱮᱞᱳ ᱡᱚᱦᱟᱨ ᱜᱮ ᱪᱮᱫ ᱞᱮᱠᱟ ᱢᱮᱱᱟᱜ ᱯᱮᱭᱟ?
ᱵᱮᱥᱜᱮ ᱾ᱟᱯᱮ ᱚᱠᱟᱞᱮᱠᱟ ᱢᱮᱱᱟᱜ ᱯᱮᱭᱟ?
ᱟᱞᱮ ᱦᱚᱸ ᱵᱷᱟᱜᱮ ᱜᱮ ᱢᱮᱱᱟᱜ ᱞᱮᱭᱟ ᱟᱫᱚ ᱮᱠᱷᱚᱱ ᱫᱚ ᱪᱮᱫ ᱠᱚᱯᱮ ᱪᱤᱠᱟᱹᱭᱫᱟ?
ᱪᱮᱫ ᱜᱮ ᱵᱟᱝ ᱫᱩᱲᱩᱵ ᱵᱟᱲᱟᱣ ᱠᱟᱱᱟᱞᱮ᱾
ᱚ ᱪᱮᱫ ᱠᱚ ᱛᱯᱮ ᱧᱩᱛᱩᱢ ᱟᱞᱮ ᱦᱚᱸᱭ ᱫᱩᱲᱩᱵ ᱵᱟᱲᱟ ᱱᱟᱞᱮ
ᱤᱧᱟᱹᱜ ᱧᱩᱛᱩᱢ ᱫᱚ ᱥᱩᱢᱤ ᱦᱟᱸᱥᱫᱟ ᱟᱨ ᱟᱢᱟᱜ ᱫᱚ?
ᱤᱧᱟᱹᱜ ᱦᱚᱸ ᱥᱩᱢᱤ ᱦᱟᱸᱥᱫᱟ ᱛᱟᱦᱚᱞᱮ ᱚᱲᱟᱜ ᱠᱚᱫᱚ ᱚᱠᱟ ᱨᱮ ᱛᱟᱯᱮ
ᱟᱪᱪᱷᱟ ᱚᱲᱟᱜ ᱚᱲᱟᱜ ᱫᱚ ᱱᱚᱜ ᱟᱭ ᱱᱚᱛᱮ ᱠᱳᱞᱞᱟᱱᱤ ᱥᱮᱫ ᱨᱮ᱾
ᱠᱚᱞᱞᱟᱱᱤ ᱥᱮᱫ ᱨᱮ ᱚ ᱛᱟᱦᱚᱞᱮ ᱟᱯᱮ ᱫᱚ ᱥᱟᱦᱟᱨ ᱵᱟᱡᱟᱨ ᱦᱚᱲ ᱠᱟᱱᱟ ᱯᱮ᱾
ᱦᱳᱭ ᱟᱞᱮ ᱫᱚ ᱥᱚᱦᱚᱨ ᱵᱟᱡᱟᱨ ᱦᱚᱲ ᱠᱟᱱᱟᱞᱮ᱾
ᱚ ᱱᱟᱯᱟᱭ ᱠᱟᱛᱷᱟ ᱚᱱᱟ ᱦᱚᱸ ᱟᱞᱮ ᱫᱚ ᱟᱛᱳ ᱴᱚᱞᱟ ᱦᱚᱲ ᱠᱟᱱᱟᱞᱮ
ᱟᱪᱪᱷᱟ ᱟ
ᱥᱚᱦᱚᱨ ᱵᱟᱡᱟᱨ ᱫᱚ ᱚᱱᱠᱟ ᱫᱚ ᱪᱟᱞᱟᱣ ᱵᱟᱝ ᱦᱩᱭ ᱠᱟᱱᱟ ᱵᱟᱝᱞᱮ ᱫᱟᱬᱟ ᱵᱟᱲᱟᱣ ᱠᱟᱫᱟ ᱟᱫᱚ ᱟᱹᱛᱩ ᱴᱚᱞᱟ ᱠᱚᱨᱮ ᱜᱮ ᱢᱮᱱᱟᱜ ᱞᱮᱭᱟ ᱟᱞᱮ ᱫᱚ
ᱟᱪᱪᱷᱟ ᱛᱟᱦᱞᱮ ᱟᱹᱛᱩ ᱴᱚᱞᱟ ᱨᱮᱱᱟᱜ ᱯᱚᱨᱤᱵᱮᱥ ᱫᱚ ᱱᱤᱛᱚᱜ ᱚᱠᱟ ᱞᱮᱠᱟ
ᱟᱫᱚ ᱱᱤᱛᱚᱜ ᱱᱟᱯᱟᱭ ᱜᱮ ᱟᱫᱚ ᱱᱮᱛᱟᱨ ᱫᱚ ᱫᱟᱜ ᱫᱤᱱ ᱛᱚ ᱱᱮᱛᱟᱨ ᱫᱚ ᱦᱳᱲᱩ ᱨᱚᱦᱚᱭ ᱦᱩᱭᱩᱜᱼᱟ᱾ ᱟᱫᱚ ᱟᱹᱛᱩ ᱴᱚᱞᱟ ᱨᱮᱫᱚ ᱱᱚᱣᱟ ᱫᱚ ᱚᱱᱟ ᱟᱫᱚ ᱱᱮᱛᱟᱨ ᱫᱚ ᱦᱳᱲᱩ ᱨᱚᱦᱚᱭ ᱡᱚᱱᱱᱮ ᱠᱩᱨᱩᱢᱩᱴᱩ ᱦᱩᱭᱩᱜ ᱠᱟᱱᱟ᱾
ᱟᱪᱪᱷᱟ ᱟᱨ ᱟᱞᱮᱥᱮᱫ ᱛᱚ ᱱᱚᱣᱟ ᱥᱚᱦᱚᱨ ᱵᱟᱡᱟᱨ ᱱᱚᱛᱮ ᱫᱚ ᱢᱟᱱᱮ ᱩᱱᱟᱹᱜ ᱱᱚᱛᱮ ᱫᱚ ᱪᱟᱥ ᱠᱷᱩᱵ ᱮᱠᱴᱟ ᱵᱟᱝ ᱦᱩᱭᱩᱜ ᱜᱮᱭᱟ ᱪᱟᱥ ᱟᱠᱚ ᱵᱟᱨ ᱥᱤᱡᱤᱱ ᱠᱚ ᱪᱟᱥ ᱵᱟᱥᱼᱟ
ᱛᱟᱦᱞᱮ ᱪᱮᱫ ᱪᱮᱫ ᱪᱟᱥ ᱫᱚ ᱦᱩᱭᱩᱜ ᱜᱮᱭᱟ ᱚᱱᱛᱮ ᱫᱚ
ᱱᱚᱛᱮ ᱫᱚ ᱦᱩᱲᱩ ᱠᱚᱜᱮ ᱦᱩᱭᱩᱜᱼᱟ᱾
ᱦᱩᱲᱩ ᱟᱨ ᱪᱮ?
ᱚᱱᱠᱟ ᱫᱚ ᱠᱷᱟᱥ ᱠᱟᱨᱛᱮ ᱪᱮᱫ ᱦᱚᱸ ᱵᱟᱝ ᱦᱩᱲᱩ ᱠᱚᱜᱮ ᱟᱨ ᱟᱯᱮ ᱥᱮᱫ ᱫᱚ?
ᱟᱞᱮᱥᱮᱫ ᱦᱚᱸ ᱟᱞᱮᱢᱟ ᱟᱹᱛᱩ ᱴᱚᱞᱟ ᱦᱚᱲ ᱠᱟᱱ ᱜᱮ ᱨᱮᱦᱚᱸᱞᱮ ᱥᱚᱦᱚᱨ ᱵᱟᱡᱟᱨ ᱠᱟᱹᱴᱤᱡ ᱫᱚᱞᱮ ᱯᱟᱲᱟᱜ ᱠᱟᱱ ᱜᱮᱭᱟ ᱟᱞᱮ ᱟᱞᱮ ᱥᱮᱫ ᱫᱚ ᱵᱟᱨᱚ ᱢᱟᱥ ᱜᱮ ᱪᱟᱥ ᱦᱩᱭᱩᱜᱼ ᱢᱟᱱᱮ ᱥᱤᱡᱤᱱ ᱠᱤ ᱥᱮᱮᱱ ᱡᱟᱦᱟᱸ ᱵᱟᱝ ᱡᱟᱦᱟᱸ ᱦᱳᱭ ᱢᱟᱱᱮ ᱨᱚᱦᱚᱭ ᱨᱚᱦᱚᱭ ᱤᱫᱤ ᱜᱮᱭᱟ ᱱᱮᱛᱟᱨ ᱫᱚ ᱡᱮᱱᱚ ᱵᱚᱨᱥᱟ ᱨᱮᱫᱚ ᱵᱚᱨᱥᱟ ᱦᱩᱲᱩ ᱟᱫᱚ ᱱᱤᱭᱟᱹ ᱦᱩᱲᱩ ᱨᱟᱠᱟᱵ ᱞᱮᱠᱷᱟᱱᱜᱮ ᱟᱨᱦᱚᱸ ᱨᱟᱵᱟᱝ ᱫᱤᱱ ᱫᱚ ᱟᱞᱩ ᱠᱚ ᱪᱟᱥᱟ ᱟᱞᱩ ᱯᱚᱨᱮ ᱟᱨᱦᱚᱸ ᱛᱤᱞ ᱛᱤᱞᱢᱤᱧ ᱛᱤᱞᱢᱤᱧ ᱟᱨᱦᱚᱸ ᱥᱚᱨᱥᱮ ᱚᱱᱟ ᱠᱚ ᱟᱭᱢᱟ ᱜᱟᱱ ᱜᱮ ᱢᱟᱱᱮ ᱟᱨᱦᱚᱸ ᱵᱟᱫ ᱫᱟᱢ ᱟᱹᱰᱤ ᱜᱟᱱ ᱜᱮ ᱪᱟᱥ ᱫᱚ ᱦᱩᱭᱩᱜ ᱜᱮᱭᱟ ᱢᱟᱱᱮ ᱪᱮᱫ ᱠᱚ ᱞᱟᱹᱭᱟ ᱢᱟᱴᱷ ᱫᱚ ᱠᱷᱟᱹᱞᱤ ᱫᱚ ᱵᱟᱝ ᱛᱟᱦᱮᱱᱟ
ᱟᱪᱪᱷᱟ ᱟᱹᱞᱩ ᱠᱚᱫᱚ ᱛᱤᱱᱟᱹᱜ ᱠᱟᱛᱮᱫ ᱛᱟᱦᱚᱞᱮ ᱱᱤᱛᱚᱜ ᱫᱚ ᱟᱠᱷᱨᱤᱧ ᱠᱚ?
ᱱᱤᱛᱟᱨ ᱟᱞᱩ ᱫᱚ ᱮᱠᱷᱚᱱ ᱫᱚ ᱥᱮᱨᱚᱠᱚᱢ ᱫᱟᱢ ᱫᱚ ᱵᱟᱹᱱᱩᱜᱼᱟ ᱟᱹᱞᱩ ᱨᱮᱱᱟᱜ ᱫᱚ᱾ ᱟᱨ ᱡᱚᱠᱷᱚᱱ ᱟᱞᱩ ᱦᱩᱭᱱᱟ ᱛᱚᱠᱷᱚᱱ ᱦᱚᱸ ᱟᱞᱩ ᱫᱚ ᱱᱟᱜ ᱫᱟᱢ ᱫᱚ ᱵᱟᱝᱜᱮ ᱛᱟᱦᱮᱸ ᱠᱟᱱᱟ᱾ ᱟᱹᱰᱤ ᱟᱹᱰᱤ ᱟᱹᱰᱤ ᱡᱷᱟᱢᱮᱞᱟ ᱦᱩᱭ ᱟᱠᱟᱱᱟ ᱪᱮᱫᱟᱜ ᱥᱮ ᱟᱞᱩ ᱨᱮᱱᱟᱜ ᱫᱟᱢ ᱢᱟᱱᱮ ᱡᱚᱠᱷᱚᱱ ᱤᱛᱟᱹ ᱠᱤᱨᱤᱧ ᱦᱩᱭ ᱞᱮᱱᱟ ᱥᱮ ᱤᱛᱟᱹ ᱫᱚ ᱟᱹᱰᱤ ᱜᱮ ᱡᱟᱹᱥᱛᱤ ᱴᱟᱠᱟ ᱛᱮ ᱠᱤᱨᱤᱧ ᱦᱩᱭ ᱞᱮᱱᱟ᱾ ᱢᱮᱱᱠᱷᱟᱱ ᱟᱞᱩ ᱡᱚᱠᱷᱚᱱ ᱦᱩᱭᱱᱟ ᱛᱚᱠᱷᱚᱱ ᱫᱚ ᱟᱞᱩ ᱨᱮᱱᱟᱜ ᱫᱟᱢ ᱵᱟᱹᱱᱩᱜ᱾ ᱵᱩᱡᱷᱟᱹᱣ ᱦᱮᱸ ᱚᱱᱠᱟ ᱜᱮ ᱟᱫᱚ ᱪᱟᱥᱵᱟᱥ ᱨᱮᱫᱚ ᱚᱱᱠᱟ ᱞᱚᱥ ᱫᱚ ᱦᱳᱭᱳᱜ ᱜᱮᱭᱟ ᱟᱫᱚ ᱚᱱᱟ ᱠᱮ ᱪᱚ ᱥᱚᱵ ᱵᱟᱨᱠᱤ ᱥᱚᱢᱟᱱ ᱦᱩᱭᱩᱜᱼᱟ ᱟᱫᱚ ᱠᱷᱚᱱᱟᱜ ᱫᱚ ᱦᱮ ᱵᱷᱟᱜᱮ ᱜᱮ ᱦᱩᱭᱩᱜᱳ ᱜᱮᱭᱟ ᱠᱚᱠᱷᱚᱱ ᱫᱚ ᱟᱫᱚ ᱱᱚᱝᱠᱟ ᱞᱚᱥ ᱠᱟᱱ ᱫᱚ ᱦᱩᱭᱩᱜ ᱜᱮᱭᱟ᱾ ᱛᱟᱦᱞᱮ ᱟᱢ ᱫᱚ ᱟᱛᱩ ᱫᱤᱥᱚᱢ ᱠᱚ ᱦᱮᱡ ᱵᱟᱲᱟ ᱟᱠᱟᱱᱟ ᱥᱮ ᱵᱟᱝ?
ᱟᱹᱛᱩ ᱫᱤᱥᱚᱢ ᱦᱮᱸ ᱢᱤᱫ ᱵᱟᱨ ᱫᱷᱟᱣ ᱫᱟᱬᱟᱱ ᱞᱮᱠᱟ ᱪᱟᱞᱟᱣ ᱵᱟᱲᱟ ᱦᱩᱭ ᱟᱠᱟᱱᱟ᱾
ᱚ ᱚᱠᱟᱨᱮ ᱯᱮ ᱪᱟᱞᱟᱣ ᱞᱮᱱ ᱛᱮ?
ᱦᱟᱱᱮ ᱵᱩᱨᱩ ᱫᱤᱥᱚᱢ ᱥᱮᱫ ᱦᱟᱱᱛᱮ ᱡᱷᱟᱲᱜᱨᱟᱢ ᱦᱟᱱᱛᱮ ᱥᱮᱫ
ᱚᱻ ᱪᱮᱫ ᱠᱚᱯᱮ ᱧᱮᱞ ᱠᱮᱫᱟ ᱚᱱᱛᱮ ᱫᱚ
ᱚᱱᱛᱮ ᱫᱚ ᱯᱟᱦᱟᱲ ᱠᱚ ᱢᱮᱱᱟᱜᱼᱟ ᱵᱩᱨᱩ ᱫᱤᱥᱚᱢ ᱠᱚ ᱠᱟᱱᱟ
ᱚᱱᱛᱮᱱᱟᱜ ᱫᱟᱜ ᱠᱚ ᱟᱹᱰᱤ ᱡᱳᱨ ᱥᱤᱵᱤᱞᱟ ᱚᱱᱟ ᱠᱚᱨᱮᱱᱟᱜ ᱫᱟᱜ ᱠᱚ ᱧᱩ ᱵᱟᱲᱟ ᱛᱟᱦᱚᱞᱮ ᱟᱯᱮ ᱥᱮᱫᱟᱜ ᱫᱟᱜ ᱨᱮᱱᱟᱜ ᱴᱮᱥᱴ ᱠᱚᱫᱚ ᱚᱠᱟ ᱮᱠᱟ
ᱟᱞᱮ ᱥᱮᱱᱟᱜ ᱦᱚᱸ ᱱᱟᱯᱟᱭ ᱜᱮ ᱟᱫᱚ ᱟᱯᱮ ᱫᱚ ᱥᱟᱦᱟᱨ ᱵᱟᱡᱟᱨ ᱦᱚᱲ ᱟᱞᱮ ᱥᱮ ᱱᱟᱜ ᱫᱚ ᱠᱩ ᱪᱮᱫ ᱛᱟᱯᱮ ᱵᱟᱝ ᱛᱟᱯᱮ ᱟᱫᱚ ᱡᱷᱟᱲᱜᱨᱟᱢ ᱥᱮᱫ ᱯᱮ ᱪᱟᱞᱟᱣ ᱞᱮᱱᱟ ᱚᱱᱛᱮ ᱫᱚᱯᱮ ᱠᱩᱥᱤ ᱠᱮᱫᱟ ᱟᱫᱚ ᱟᱞᱮ ᱫᱚ ᱢᱤᱫᱽᱱᱤᱯᱩᱨ ᱠᱟᱱᱟᱞᱮ ᱛᱚ ᱟᱫᱚ ᱯᱟᱥᱮᱯᱮ ᱠᱩᱥᱤᱭᱟᱜ ᱪᱚᱝ ᱵᱟᱝ ᱢᱤᱫᱤᱛ
ᱟᱪᱪᱷᱟ
ᱦᱮᱸ ᱟᱞᱮ ᱥᱮᱫ ᱦᱚᱸ ᱢᱤᱫ ᱫᱷᱟᱣ ᱫᱟᱲᱟ ᱦᱤᱡᱩᱜ ᱯᱮ ᱟᱞᱮ ᱥᱮᱫᱱᱟᱜ ᱦᱚᱸ ᱛᱟᱦᱚᱞᱮ ᱡᱟᱭᱜᱟ ᱠᱚᱯᱮ ᱧᱮᱞ ᱤᱫᱤᱭᱟ ᱧᱮᱞᱟᱯᱮ ᱠᱩᱥᱤᱭᱟᱜ ᱟᱯᱮᱥᱮ ᱵᱟᱝ ᱛᱟᱯᱚᱨᱮ ᱟᱞᱮᱥᱮᱱᱟᱜ ᱪᱟᱥ ᱵᱟᱥ ᱠᱚᱯᱮ ᱧᱮᱞ ᱤᱫᱤᱭᱟ ᱚᱲᱟᱜ ᱫᱩᱣᱟᱹᱨ ᱠᱚᱯᱮ ᱧᱮᱞ ᱤᱫᱤ ᱛᱟᱞᱮᱭᱟ
ᱦᱮᱸ ᱦᱮᱸ ᱪᱮᱫᱟᱜ ᱵᱟᱝ ᱪᱟᱞᱟᱜ ᱦᱩᱭᱩᱜᱼᱟ ᱱᱚᱜ ᱚᱭ ᱛᱚ ᱯᱚᱨᱤᱪᱚᱭ ᱟᱞᱟᱯ ᱦᱩᱭ ᱮᱱᱟ ᱮᱨᱯᱚᱨᱮ ᱪᱟᱞᱟᱣ ᱦᱩᱭᱩᱜᱼᱟ ᱧᱮᱞ ᱟᱹᱜᱩ ᱦᱩᱭᱩᱜᱼᱟ ᱟᱞᱮ ᱥᱮᱫ ᱦᱚᱸ ᱦᱤᱡᱩᱜ ᱯᱮ
ᱦᱳᱭ ᱦᱳᱭ ᱪᱟᱞᱟᱜ ᱜᱮᱭᱟᱞᱮ ᱟᱫᱚ ᱥᱚᱦᱚᱨ ᱵᱟᱡᱟᱨ ᱫᱚ ᱪᱟᱞᱟᱣ ᱚᱱᱠᱟ ᱫᱚ ᱪᱟᱞᱟᱣ ᱵᱟᱝ ᱦᱩᱭ ᱠᱟᱱᱟ ᱛᱚ ᱛᱟᱦᱞᱮ ᱟᱫᱚ ᱥᱚᱦᱚᱨ ᱵᱟᱡᱟᱨ ᱦᱚᱸ ᱪᱟᱞᱟᱣ ᱦᱩᱭᱩᱜᱼᱟ ᱟᱫᱚ ᱞᱟᱹᱭ ᱜᱮᱭᱟ ᱠᱚ ᱴᱨᱮᱱ ᱠᱚ ᱢᱮᱱᱟᱜᱼᱟ ᱟᱨᱦᱚᱸ ᱟᱹᱰᱤ ᱠᱤᱪᱷᱩ ᱢᱟᱱᱮ ᱫᱮᱡᱚᱜ ᱞᱮᱠᱟᱱᱟᱜ ᱵᱷᱟᱜᱮ ᱵᱷᱟᱜᱮ ᱡᱤᱱᱤᱥ ᱠᱚ ᱢᱮᱱᱟᱜᱼᱟ ᱟᱫᱚ ᱚᱱᱠᱟᱜᱮ ᱪᱟᱞᱟᱣ ᱵᱟᱝ ᱦᱳᱭ ᱠᱟᱱᱟ ᱟᱫᱚ ᱫᱮᱡ ᱦᱚᱸ ᱵᱟᱝ ᱦᱳᱭ ᱠᱟᱱᱟ ᱛᱟᱦᱚᱞᱮ ᱟᱫᱚ ᱚᱱᱠᱟ ᱦᱳᱭ ᱦᱳᱭ ᱛᱟᱦᱚᱞᱮ ᱱᱚᱜ-ᱚᱭ ᱛᱚ ᱟᱯᱮ ᱥᱟᱞᱟᱜ ᱯᱚᱨᱤᱪᱚᱭ ᱦᱳᱭᱱᱟ ᱛᱟᱦᱚᱞᱮ ᱟᱫᱚ ᱪᱟᱞᱟᱣ ᱦᱩᱭᱳᱜᱼᱟ ᱟᱫᱚ ᱚᱱᱟ ᱠᱚᱨᱮ ᱦᱚᱸ ᱫᱮᱡ ᱠᱟᱛᱮ ᱧᱮᱞ ᱦᱳ ᱦᱳᱭᱳᱜᱼᱟ ᱦᱳᱭᱥᱮ ᱤᱱᱟᱹ ᱠᱷᱟᱹᱞ ᱦᱳᱭᱳᱜ-ᱟ
ᱟᱹᱛᱩ ᱫᱤᱥᱚᱢ ᱦᱚᱸ ᱪᱟᱞᱟᱣ ᱦᱳᱭᱳᱜᱼᱟ ᱟᱹᱛᱩ ᱫᱤᱥᱚᱢ ᱨᱮᱱᱟᱜ ᱯᱚᱨᱤᱵᱮᱥ ᱠᱚᱦᱚᱸ ᱧᱮᱞ ᱦᱳᱭᱳᱜᱼᱟ ᱞᱟ. ᱭᱟ ᱠᱚ ᱟᱹᱛᱩ ᱫᱤᱥᱚᱢ ᱨᱮᱱᱟᱜ ᱟᱹᱰᱤ ᱵᱷᱟᱜᱤ ᱯᱚᱨᱤᱵᱮᱥ
ᱦᱮᱸ ᱟᱛ ᱟᱛᱩ ᱫᱤᱥᱚᱢ ᱦᱚᱸ ᱟᱹᱰᱤ ᱱᱟᱯᱟᱭ ᱜᱮ ᱟᱹᱰᱤ ᱨᱤᱞᱟᱹᱢᱟᱞᱟ ᱡᱟᱭᱜᱟ ᱯᱷᱟᱸᱨᱪᱟ ᱯᱷᱟᱸᱨ ᱪᱷᱤ ᱧᱮᱞ ᱞᱮᱠᱷᱟᱱ ᱜᱮ ᱢᱚᱱᱮ ᱦᱟᱹᱨᱤ ᱦᱟᱹᱨᱤᱭᱟᱹᱲ ᱜᱮ ᱧᱮᱞᱚᱜᱼᱟ ᱴᱟᱜ ᱦᱳᱲᱳ ᱨᱚᱦᱚᱭ ᱠᱟᱛᱮᱜ ᱢᱚᱱᱮ ᱡᱤᱣᱤ ᱞᱟᱲᱮᱡ ᱜᱚᱫᱚᱜᱼᱟ
ᱦᱮᱸ ᱡᱟᱦᱟᱸ ᱥᱮᱡᱤᱱ ᱪᱟᱞᱟᱣ ᱦᱩᱭ ᱞᱮᱱᱟ ᱚᱱᱟ ᱥᱮᱡᱤᱱ ᱧᱮᱞ ᱦᱳᱭᱱᱟ ᱮᱛᱚ ᱥᱩᱱᱫᱚᱨ ᱯᱚᱨᱤᱵᱮᱥ ᱠᱚ ᱧᱮᱞ ᱞᱮᱠᱷᱟᱱ ᱢᱚᱱ ᱢᱚᱱᱮ ᱜᱮ ᱜᱚᱦᱚᱲᱟᱭ
ᱦᱳᱭ ᱟᱹᱰᱤ ᱪᱚᱨᱚᱠ ᱜᱮ ᱧᱮᱞᱚᱜᱼᱟ ᱟᱞᱮ ᱦᱚᱸ ᱟᱯᱮ ᱥᱮᱫ ᱦᱚᱸᱞᱮ ᱪᱟᱞᱟᱜᱼᱟ ᱟᱯᱮ ᱥᱮᱫ ᱫᱟᱲᱟᱱ ᱡᱟᱭᱜᱟ ᱠᱚ ᱢᱮᱱᱟᱜᱼᱟ ᱛᱚ ᱟᱫᱚ ᱛᱟᱦᱚᱞᱮ ᱪᱟᱞᱟᱣ ᱦᱳᱭᱳᱜᱼᱟ ᱛᱟᱦᱚᱞᱮ ᱟᱨ ᱦᱚᱸ ᱟᱯᱮ ᱫᱚ ᱟᱨ ᱚᱠᱟ ᱚᱠᱟ ᱠᱚᱨᱮ ᱯᱮ ᱪᱟᱞᱟᱣ ᱠᱟᱱᱛᱮ ᱫᱟᱬᱟᱱ ᱫᱚ
ᱟᱞᱮ ᱫᱚ ᱠᱳᱞᱠᱟᱛᱟ ᱵᱟᱡᱟᱨ ᱥᱮᱫ ᱠᱳᱞᱠᱟᱛᱟ ᱡᱟᱭ ᱠᱳᱞᱠᱟᱛᱟᱨᱮ ᱟᱹᱰᱤ ᱜᱟᱱ ᱡᱟᱭᱜᱟ ᱢᱮᱱᱟᱜᱼᱟ ᱵᱷᱤᱠᱴᱳᱨᱤᱭᱟ ᱢᱮᱢᱳᱨᱤᱭᱟᱞ ᱠᱚ ᱢᱮᱱᱟᱜᱼᱟ ᱪᱤᱲᱤᱭᱟᱠᱷᱟᱱᱟ ᱠᱚ ᱢᱮᱱᱟᱜᱼᱟ ᱦᱮᱸ ᱵᱷᱤᱠᱴᱳᱨᱤᱭᱟ ᱢᱮᱢᱳᱨᱤᱭᱟᱞᱮ ᱪᱟᱞᱟᱣ ᱞᱮᱱᱟᱞᱮ ᱪᱤᱲᱤᱭᱟᱠᱷᱟᱱᱟ ᱠᱚᱨᱮ ᱟᱹᱰᱤ ᱟᱢᱫᱟ ᱡᱤᱵᱽ ᱡᱚᱱᱛᱩ ᱠᱚ ᱢᱮᱱᱟᱜ ᱠᱚᱣᱟ
ᱚ ᱪᱮᱞᱮ ᱠᱚᱯᱮ ᱧᱮᱞ ᱟᱹᱜᱩ ᱠᱮᱫ ᱠᱚᱣᱟ
ᱵᱟᱜᱽ ᱠᱚ ᱢᱮᱱᱟᱜ ᱠᱚᱣᱟ ᱛᱟᱨᱯᱚᱨ ᱥᱤᱝᱜᱷᱚ ᱠᱚ ᱢᱮᱱᱟᱜ ᱠᱚᱣᱟ ᱢᱟᱱᱮ ᱵᱤᱵᱷᱤᱱᱱᱚ ᱨᱚᱠᱚᱢ ᱚᱱᱠᱟᱜᱮ ᱪᱮᱸᱬᱮ ᱠᱚ ᱢᱮᱱᱟᱜ ᱠᱚᱣᱟ ᱟᱹᱰᱤ ᱨᱚᱠᱚᱢ ᱡᱤᱵᱽᱡᱚᱱᱛᱩ ᱠᱚ ᱢᱮᱱᱟᱜ ᱠᱚᱣᱟ
ᱚ ᱛᱟᱦᱚᱞᱮ ᱟᱞᱮ ᱦᱚᱞᱮ ᱪᱟᱞᱟᱜᱼᱟ ᱟᱯᱮ ᱥᱟᱞᱟᱜ ᱫᱟᱬᱟ ᱟᱹᱜᱩᱭᱟᱞᱮ ᱟᱨᱦᱚᱸ ᱮᱴᱟᱜ ᱮᱴᱟᱜ ᱡᱟᱭᱜᱟ ᱠᱚ ᱪᱟᱞᱟᱣ ᱵᱟᱯᱮ ᱪᱟᱞᱟᱣ ᱠᱟᱱᱛᱮ
ᱟᱨᱚ ᱮᱴᱟᱜ ᱮᱴᱟᱜ ᱡᱟᱭᱜᱟ ᱛᱚ ᱠᱚᱞᱞᱟᱱᱤ ᱨᱮᱜᱮ ᱫᱟᱬᱟᱵᱟᱲᱟ ᱦᱳᱭ ᱠᱟᱱᱟ ᱛᱟᱨᱯᱚᱨ ᱢᱮᱫᱽᱱᱤᱯᱩᱨ ᱥᱮᱫ ᱢᱤᱫ ᱫᱷᱟᱣ ᱫᱟᱬᱟᱱ ᱪᱟᱞᱟᱣ ᱦᱳᱭ ᱞᱮᱱᱟ
ᱚ ᱢᱮᱫᱽᱱᱤᱯᱩᱨ ᱯᱮ ᱦᱮᱸᱜᱞᱮᱱᱟ ᱢᱮᱫᱽᱱᱤᱯᱩᱨ ᱫᱚ ᱚᱠᱟᱨᱮ ᱯᱮ ᱦᱮᱸᱜᱞᱮᱱ ᱛᱮ
ᱢᱮᱫᱽᱱᱤᱯᱩᱨ ᱫᱚ ᱯᱩᱨᱟᱹ ᱥᱚᱦᱚᱨ ᱜᱮ ᱵᱟᱡᱟᱨ ᱜᱮᱞᱮ ᱪᱟᱞᱟᱣᱟ
ᱚ ᱟᱛᱳ ᱫᱤᱥᱚᱢ ᱠᱚᱨᱮ ᱫᱚ ᱵᱟᱯᱮ ᱦᱮᱜ‌ ᱠᱟᱱᱛᱮ ᱢᱮᱫᱽᱱᱤᱯᱩᱨ ᱨᱮᱱᱟᱜ ᱫᱚ
ᱵᱟᱝᱟ ᱟᱹᱛᱩ ᱫᱤᱥᱚᱢ ᱫᱚ ᱵᱟᱝᱟ ᱴᱟᱣᱩᱱ ᱥᱮᱫ ᱜᱮᱞᱮ ᱪᱟᱞᱟᱣ ᱠᱟᱱᱟ᱾
ᱚ
ᱢᱮᱫᱽᱱᱤᱯᱩᱨ ᱵᱚᱞᱛᱮ ᱜᱮᱞᱮ ᱥᱚᱦᱚᱨ ᱜᱮ ᱞᱟᱹᱭᱳᱜ ᱠᱟᱱᱟ᱾
ᱦᱮᱸ ᱚᱱᱟ ᱦᱚᱸ ᱥᱚᱦᱚᱨ ᱠᱟᱱ ᱜᱮᱭᱟ ᱢᱮᱱᱠᱷᱟᱱ ᱟᱫᱚ ᱚᱱᱟ ᱠᱚᱞᱞᱟᱱᱤ ᱞᱮᱠᱟᱫᱚ ᱚᱱᱠᱟ ᱫᱚ ᱥᱚᱦᱚᱨ ᱫᱚ ᱵᱟᱝ ᱠᱟᱱᱟ ᱠᱚᱞᱞᱟᱱᱤ ᱫᱚ ᱟᱹᱰᱤ ᱟᱹᱰᱤ ᱧᱩᱛᱩᱢᱟᱱ ᱥᱚᱦᱚᱨ ᱠᱟᱱᱟ ᱥᱮ ᱚᱸᱰᱮᱛᱮ ᱟᱸᱡᱚᱢ ᱦᱳᱭ ᱠᱟᱱᱟ ᱟᱹᱰᱤ ᱫᱩᱨᱜᱟ ᱯᱩᱡᱟ ᱠᱚ ᱦᱳᱭᱳᱜᱼᱟ ᱱᱚᱸᱰᱮᱛᱮ ᱟᱹᱰᱤ ᱡᱟᱠ
ᱦᱮᱸ ᱫᱩᱨᱜᱟᱹ ᱫᱩᱨᱜᱟ ᱯᱩᱡᱟ ᱥᱚᱢᱚᱭ ᱱᱚᱸᱰᱮ ᱟᱭ ᱴᱤ ᱟᱭ ᱨᱮ ᱚᱸᱰᱮ ᱯᱮᱱᱰᱮᱞ ᱦᱳᱭᱳᱜ ᱜᱮᱭᱟ ᱟᱹᱰᱤ ᱵᱷᱟᱜᱮ ᱵᱷᱟᱜᱮ ᱯᱮᱱᱰᱮᱞ ᱞᱟᱦᱟ ᱫᱷᱟᱣ ᱫᱚ ᱚᱱᱮ ᱥᱚᱱᱟ ᱨᱮᱱ ᱢᱩᱨᱛᱤ ᱠᱚ ᱜᱚᱲᱟᱣ ᱞᱮᱫ ᱠᱚᱣᱟ ᱫᱩᱨᱜᱟ ᱴᱷᱟᱠᱩᱨ
ᱚᱸ
ᱠᱷᱚᱱ ᱦᱚᱲ ᱠᱚ ᱦᱤᱡᱩᱜᱼᱟ ᱧᱮᱞ
ᱚ ᱟᱞᱮ ᱦᱚᱸᱞᱮ ᱪᱟᱞᱟᱜᱼᱟ ᱛᱟᱦᱚᱞᱮ ᱟᱞᱮ ᱫᱚ ᱵᱟᱝᱞᱮ ᱪᱟᱞᱟᱣ ᱠᱟᱱᱟ ᱛᱚ ᱵᱟᱝᱞᱮ ᱧᱮᱞ ᱠᱟᱫᱟ ᱛᱟᱦᱚᱞᱮ ᱟᱞᱮ ᱟᱞᱮ ᱦᱚᱸ ᱢᱤᱫ ᱫᱷᱟᱣ ᱞᱮ ᱪᱟᱞᱟᱜᱼᱟ ᱧᱮᱞ ᱟᱜᱩᱭᱟᱞᱮ
ᱦᱮᱸ ᱪᱮᱫᱟᱜ ᱵᱟᱝ
ᱦᱳᱭ ᱟᱫᱚ ᱦᱳᱭᱛᱚ ᱥᱟᱨᱟ ᱵᱚᱪᱷᱚᱨ ᱜᱮᱛᱚ ᱟᱞᱮ ᱛᱚ ᱟᱞᱮ ᱱᱟᱢ ᱟᱞᱮ ᱫᱤᱥᱚᱢ ᱨᱮᱜᱮᱞᱮ ᱧᱮᱞᱫᱟ ᱟᱫᱚ
ᱟᱨᱚ ᱥᱚᱦᱚᱨ ᱵᱟᱡᱟᱨ ᱨᱮᱫᱚ ᱧᱮᱞ ᱟᱠᱟᱫᱟ ᱯᱮᱥᱮ ᱵᱟᱝᱟ ᱚᱛ ᱵᱷᱤᱛᱤᱨ ᱛᱮ ᱜᱟᱹᱰᱤ ᱪᱟᱞᱟᱜᱼᱟ ᱯᱟᱛᱟᱨᱮ ᱠᱚ ᱞᱟᱹᱭᱟ ᱚᱱᱟ ᱫᱚ
ᱚ ᱟᱨ ᱚᱱᱟ ᱦᱚᱸ ᱧᱮᱞ ᱵᱟᱝ ᱦᱩᱭ ᱠᱟᱱᱟ ᱫᱮᱡ ᱦᱚᱸ ᱵᱟᱝ ᱦᱩᱭ ᱟᱠᱟᱱᱟ ᱛᱟᱦᱚᱞᱮ ᱚᱱᱟ ᱠᱚ ᱫᱮᱡ ᱦᱩᱭᱩᱜᱼᱟ᱾
ᱦᱮᱸ ᱟᱨᱚ ᱦᱟᱣᱲᱟ ᱵᱷᱤᱛᱤᱨ ᱛᱮ ᱦᱟᱣᱲᱟ ᱦᱟᱣᱲᱟ ᱨᱮᱢᱟ ᱦᱟᱣᱲᱟ ᱵᱷᱤᱛᱤᱨ ᱛᱮ ᱚᱣᱟᱴᱟᱨ ᱚᱣᱟᱴᱟᱨ ᱢᱮᱴᱨᱳ ᱱᱮᱛᱟᱨ ᱫᱚᱠᱚ ᱵᱮᱱᱟᱣ ᱟᱠᱟᱫᱟ ᱫᱟᱜ ᱵᱷᱤᱛᱤᱨ ᱛᱮ ᱪᱟᱞᱟᱜ ᱠᱟᱱᱟ᱾
ᱚ ᱥᱟᱹᱨᱤ ᱜᱮ
ᱦᱮᱸ ᱥᱟᱹᱨᱤᱜᱮ
ᱚ ᱛᱟᱦᱞᱮ ᱚᱱᱟ ᱦᱚᱸ ᱧᱮᱞ ᱦᱩᱭᱩᱜᱼᱟ ᱟᱯᱱᱟᱨᱟᱜ ᱢᱮᱫᱛᱮ ᱧᱮᱞ ᱟᱹᱜᱩ ᱦᱩᱭᱩᱜᱼᱟ᱾
ᱦᱮᱸ ᱡᱷᱟᱹᱞ ᱜᱟᱹᱰᱤ ᱠᱚᱢᱟ ᱴᱨᱮᱱ ᱜᱟᱹᱰᱤ ᱠᱚᱢᱟ ᱢᱮᱱᱟᱜ ᱜᱮᱭᱟ ᱥᱟᱛᱮ ᱢᱮᱴᱨᱳ ᱵᱟᱥ ᱜᱟᱹᱰᱤ ᱠᱚ
ᱟᱨ
ᱟᱨᱚ ᱫᱚᱢᱫᱚᱢ ᱤᱭᱟᱨ ᱯᱚᱞ
ᱟᱪᱪᱷᱟ ᱛᱟᱦᱚᱞᱮ ᱟᱯᱮᱥᱮᱫ ᱟᱯᱮᱥᱮᱫ ᱫᱟᱬᱟᱱ ᱪᱟᱞᱟᱣ ᱦᱩᱭᱩᱜ ᱜᱮᱭᱟ ᱛᱟᱦᱚᱞᱮ ᱚᱱᱟ ᱠᱚ ᱧᱮᱞᱛᱮ ᱟᱹᱰᱤ ᱨᱚᱠᱚᱢᱟᱜ ᱧᱮᱞ ᱪᱟᱞᱟᱜ ᱢᱮᱱᱟᱜ ᱛᱟᱯᱮᱭᱟ
ᱦᱮᱸ ᱟᱨᱚ ᱫᱚᱢᱫᱚᱯ ᱮᱭᱟᱨᱯᱳᱨᱴ ᱢᱮᱱᱟᱜᱼᱟ ᱱᱚᱸᱰᱮ ᱥᱩᱨ ᱨᱮ
ᱦᱩᱸ ᱛᱟᱦᱞᱮ ᱛᱟᱨ ᱦᱚᱸ ᱵᱷᱟᱜᱮ ᱛᱟᱦᱚᱞᱮ ᱚᱱᱟ ᱤᱭᱟᱹ ᱦᱩᱭᱩᱜᱼᱟ ᱟᱯᱮ ᱫᱚ ᱛᱟᱦᱚᱞᱮ ᱚᱱᱟ ᱩᱲᱟᱹ ᱡᱟᱦᱟᱡᱽ ᱡᱟᱦᱟᱸ ᱛᱮᱯᱮ ᱪᱟᱞᱟᱣ ᱠᱟᱱᱟ ᱥᱮ ᱵᱟᱝ?
ᱦᱮᱸ ᱪᱟᱞᱟᱣ ᱵᱚᱞᱛᱮ ᱚᱱᱠᱟ ᱪᱟᱞᱟᱣ ᱦᱩᱭ ᱞᱮᱱᱟ ᱢᱩᱢᱵᱟᱭ ᱥᱮᱫ᱾
ᱚ ᱛᱟᱦᱚᱞᱮ ᱪᱮᱫ ᱠᱚᱯᱮ ᱧᱮᱞ ᱟᱹᱜᱩ ᱠᱮᱫᱟ ᱢᱩᱢᱵᱟᱭ ᱨᱮᱫᱚ?
ᱢᱳᱢᱵᱟᱭ ᱨᱮᱫᱚ ᱛᱮ ᱫᱚᱨᱠᱟᱨ ᱱᱤᱭᱟᱹ ᱪᱟᱞᱟᱣ ᱦᱩᱭ ᱞᱮᱱᱟ ᱚᱱᱠᱟ ᱫᱟᱬᱟᱱ ᱫᱚ ᱵᱟᱝᱼᱟ᱾
ᱚ ᱵᱷᱟᱜᱤ ᱜᱮ ᱛᱟᱦᱞᱮ ᱟᱯᱮ ᱫᱚ ᱥᱟᱱᱟᱢᱟᱜ ᱨᱮᱯᱮ ᱫᱮᱡ ᱮᱱᱟ ᱵᱟᱥ ᱨᱮᱯᱮ ᱫᱮᱡ ᱮᱱᱟ ᱴᱨᱮᱹᱱ ᱨᱮᱯᱮ ᱫᱮᱡ ᱦᱮᱡᱽᱱᱟ ᱟᱨᱦᱚᱸ ᱩᱨᱟᱹ ᱡᱟᱦᱟᱡᱽ ᱨᱮᱯᱮ ᱫᱮᱡ ᱮᱱᱟ ᱟᱫᱚ ᱟᱞᱮᱜᱮ ᱟᱹᱛᱩ ᱫᱤᱥᱚᱢ ᱦᱚᱲ ᱫᱚ ᱪᱮᱫ ᱦᱚᱸ ᱵᱟᱞᱮ ᱫᱮᱡ ᱫᱟᱲᱮᱭᱟᱫᱟ ᱟᱞᱮ ᱦᱚᱸᱞᱮ ᱪᱟᱞᱟᱜᱼᱟ ᱟᱯᱮ ᱥᱮᱭᱟᱜ ᱫᱟᱨᱟᱱ ᱛᱟᱦᱚᱞᱮ ᱟᱞᱮ ᱦᱚᱸ ᱚᱱᱟ ᱠᱚᱨᱮ ᱞᱮ ᱫᱮᱡᱚᱜᱼᱟ᱾
ᱦᱮᱸ ᱟᱨᱚ ᱱᱚᱛᱮ ᱫᱚ ᱫᱟᱜ ᱡᱟᱦᱟᱡ ᱠᱚ ᱢᱮᱱᱟᱜᱼᱟ
ᱚ ᱦᱮᱸᱛᱚ ᱟᱸᱡᱚᱢ ᱦᱩᱭᱟ ᱠᱟᱱᱟ ᱫᱟᱜ ᱡᱟᱦᱟᱡ ᱠᱚ ᱢᱮᱱᱟᱜᱼᱟ ᱟᱫᱚ ᱪᱟᱞᱟᱣ ᱵᱟᱝ ᱦᱩᱭᱩ ᱠᱟᱱᱟ ᱟᱯᱮᱥᱮᱫ ᱠᱷᱚᱱ ᱛᱮᱫᱚ ᱦᱚᱪ ᱚᱱᱮ ᱟᱸᱚᱢ ᱦᱩᱭ ᱟᱠᱟᱱᱟ ᱜᱚᱝᱠ ᱜᱚᱝᱠᱟ ᱱᱚᱫᱤ ᱢᱮᱱᱟᱜᱼᱟ ᱥᱮ ᱚᱱᱟ ᱛᱟᱦᱚᱞᱮ ᱟᱯᱮ ᱥᱮᱫ ᱠᱷᱚᱱ ᱛᱤᱱ ᱥᱟᱺᱜᱤᱧ ᱜᱮᱭᱟ
ᱦᱮᱸ ᱥᱟᱺᱜᱤᱧ ᱧᱚᱜ ᱜᱮᱭᱟ ᱵᱚᱞᱛᱮ ᱱᱚᱰᱮ ᱠᱚᱞᱟᱱᱤ ᱨᱮᱱᱟᱜ ᱜᱚᱝᱜᱟ ᱱᱚᱫᱤ ᱫᱚ ᱥᱩᱨ ᱧᱚᱜ ᱜᱮᱭᱟ ᱚᱱᱛᱮ ᱵᱮᱥᱤᱴᱟᱜ ᱵᱟᱝ ᱪᱟᱞᱟᱣ ᱦᱩᱭᱩᱜᱼᱟ ᱚᱱᱛᱮ ᱪᱟᱞᱟᱣ ᱜᱟᱱᱚᱜ ᱜᱮᱭᱟ ᱱᱚᱛᱮ ᱫᱚ ᱵᱟᱡᱟᱨ ᱜᱮ ᱯᱟᱲᱟᱜ ᱠᱟᱱᱟ ᱞᱟᱹᱭ ᱞᱮᱠᱷᱟᱱ ᱟᱞᱮ ᱫᱚ ᱵᱟᱡᱟᱨ ᱫᱤᱥᱚᱢ ᱦᱚᱲ
ᱚ
ᱟᱞᱮ ᱫᱚ ᱮᱠᱪᱩᱭᱮᱞᱤ ᱦᱮᱸ ᱱᱚᱰᱮᱱ ᱦᱚᱲ ᱫᱚ ᱵᱟᱝ ᱠᱟᱱᱟᱞᱮ ᱟᱫᱚ ᱜᱤᱨᱟᱹᱵᱟᱥ ᱠᱟᱛᱮᱜ ᱱᱚᱰᱮ ᱢᱮᱱᱟᱜ ᱞᱮᱭᱟ ᱚᱱᱠᱟᱜᱮ ᱫᱟᱫᱩ ᱠᱷᱚᱱ ᱟᱡ ᱵᱟᱵᱟ ᱡᱮ ᱱᱚᱛᱮᱨᱮ ᱦᱮᱡ ᱠᱟᱛᱮᱜ ᱜᱤᱨᱟᱹᱵᱟᱥ ᱟᱠᱟᱱᱟᱭ ᱪᱟᱹᱠᱨᱤ ᱡᱟᱞᱟᱛᱮ ᱢᱟᱲᱟᱝ ᱫᱚ ᱪᱟᱹᱠᱨᱤ ᱠᱮᱭᱟ ᱠᱚ ᱱᱚᱛᱮ ᱨᱮ ᱟᱫᱚ ᱚᱱᱟ ᱯᱚᱨᱮ ᱛᱚᱠᱷᱚᱱ ᱜᱮ ᱱᱚᱣᱟ ᱠᱚᱨᱮ ᱡᱟᱭᱜᱟ ᱡᱩᱚᱢᱤ ᱠᱚ ᱠᱤᱨᱤᱧ ᱠᱮᱫᱟ ᱟᱫᱚ ᱱᱚᱶᱟ ᱠᱚᱨᱮ ᱠᱚ ᱛᱟᱦᱮᱸᱱᱟ ᱛᱟᱨᱯᱚᱨ ᱯᱚᱨᱮ ᱠᱷᱚᱱᱜᱮ ᱟᱫᱚ ᱱᱚᱛᱮᱨᱮ ᱛᱟᱸᱦᱮ ᱦᱩᱭ ᱮᱱᱟ
ᱚ ᱱᱟᱯᱟᱭ ᱠᱟᱛᱷᱟ ᱛᱟᱦᱚᱞᱮ ᱪᱟᱹᱠᱨᱤ ᱵᱟᱠᱨᱤ ᱮ ᱠᱤ ᱛᱟᱦᱚᱞᱮ ᱪᱟᱹᱠᱨᱤ ᱵᱟᱠᱨᱤ ᱪᱮᱫ ᱞᱟᱹᱜᱤᱫ ᱪᱟᱞᱟᱣ ᱟᱠᱟᱱᱟ ᱯᱮ ᱚᱱᱛᱮ ᱫᱚ
ᱦᱮᱸ ᱪᱟᱹᱠᱨᱤ ᱵᱟᱹᱠᱨᱤ ᱟᱞᱮ ᱫᱚ ᱢᱟᱲᱟᱝ ᱫᱚᱠᱚ ᱞᱟᱹᱭᱟ ᱟᱞᱮ ᱫᱚ ᱪᱮᱛᱟ ᱡᱷᱟᱲᱜᱨᱟᱢ ᱫᱤᱥᱚᱢ ᱨᱮᱱ ᱠᱟᱱᱟᱞᱮ
ᱚ ᱛᱟᱦᱚᱞᱮ ᱟᱯᱮᱭᱟᱜ ᱫᱚ ᱢᱟᱨᱮ ᱢᱟᱨᱮ ᱫᱤᱥᱚᱢ ᱫᱚ ᱡᱷᱟᱲᱜᱨᱟᱢ ᱠᱟᱱ ᱛᱟᱯᱮᱭᱟ
ᱦᱳᱭ ᱟᱞᱮᱭᱟᱜ ᱢᱟᱨᱮ ᱫᱤᱥᱚᱢ ᱫᱚ ᱪᱷᱟᱲᱜᱨᱟᱢ ᱠᱟᱱᱟ
ᱚᱸ ᱦᱮᱸ ᱥᱩᱨ ᱥᱩᱯᱩᱨ ᱦᱚᱲ ᱜᱮ ᱠᱟᱱ ᱜᱮᱭᱟ ᱵᱚᱱ ᱟᱞᱮ ᱦᱚᱸ ᱢᱮᱫᱽᱱᱤᱯᱩᱨ ᱟᱯᱮ ᱦᱚᱸ ᱡᱷᱟᱲᱜᱨᱟᱢ ᱛᱟᱦᱞᱮ ᱥᱩᱨ ᱥᱩᱯᱩᱨ ᱦᱚᱲ ᱜᱮᱭᱟᱵᱚᱱ
ᱦᱮᱸ ᱟᱫᱚ ᱚᱱᱠᱟ ᱠᱟᱛᱮᱜ ᱟᱞᱮ ᱫᱚ ᱛᱟᱦᱞᱮ ᱵᱟᱡᱟᱨ ᱨᱮ ᱟᱫᱚ ᱱᱤᱛᱚᱜ ᱫᱚ ᱟᱫᱚ ᱚᱱᱠᱟᱜᱮ ᱵᱟ ᱵᱟᱵᱟ ᱫᱚ ᱫᱚᱠᱟᱱ ᱠᱚᱭ ᱥᱟᱢᱞᱟᱣᱟ ᱠᱟᱹᱢᱤ ᱵᱟᱲᱟᱭ ᱫᱟᱫᱟ ᱫᱚ ᱠᱟᱹᱢᱤ ᱵᱟᱰᱟᱭᱟᱭ
ᱚ ᱛᱟᱦᱚᱞᱮ ᱟᱯᱮ ᱫᱚ ᱛᱤᱱ ᱵᱚᱭᱦᱟ ᱜᱮ ᱛᱮᱯᱮ
ᱟᱞᱮ ᱫᱚ ᱯᱮ ᱵᱚᱭᱦᱟᱜ ᱟᱞᱮ ᱯᱮ ᱵᱚᱭᱦᱟᱜ ᱟᱞᱮ ᱫᱟᱫᱟ ᱢᱮᱱᱟᱭᱟ ᱤᱧ ᱢᱤᱱᱟᱹᱧᱟ ᱦᱮᱸ ᱟᱨ ᱤᱧ ᱢᱮᱱᱟᱭᱟ ᱟᱨ ᱵᱳᱱ ᱢᱮᱱᱟᱭᱟ ᱢᱤᱫᱴᱮᱱ
ᱚᱸ
ᱟᱨ ᱟᱯᱮ ᱫᱚ
ᱟᱞᱮ ᱫᱚ ᱤᱧ ᱟᱨ ᱤᱧ ᱫᱟᱫᱟ ᱢᱟᱨᱟᱝ ᱤᱧ ᱫᱟᱫᱟ ᱢᱮᱱᱟᱭᱟ ᱠᱷᱟᱹᱞᱤ ᱟᱨ ᱤᱧ ᱵᱟᱨ ᱵᱚᱭᱦᱟ ᱟᱹᱞᱤᱧ ᱦᱳᱭ
ᱟᱨ ᱚᱲᱟᱜ ᱨᱮᱫᱚ ᱯᱮ ᱛᱤᱱ ᱦᱚᱲᱟ
ᱦᱮᱸ
ᱚᱲᱟᱜ ᱠᱚᱨᱮ ᱫᱚᱯᱮ ᱛᱤᱱ ᱦᱚᱲᱟ
ᱛᱤᱱᱦᱚᱨ ᱟᱞᱮ ᱵᱚᱞᱛᱮ ᱪᱮᱫ ᱯᱮ ᱞᱟᱹᱭ ᱠᱮᱫᱟ
ᱢᱟᱱᱮ ᱚᱲᱟᱜ ᱨᱮᱫᱚ ᱴᱳᱴᱟᱞ ᱯᱮ ᱛᱤᱱ ᱦᱚᱲᱟ ᱛᱤᱱ ᱦᱚᱲ
ᱚ ᱯᱷᱮᱢᱮᱞᱤ ᱢᱮᱢᱵᱟᱨ ᱫᱚ ᱯᱳᱱ ᱦᱚᱲ ᱟᱞᱮ ᱵᱟᱵᱟ ᱢᱮᱱᱟᱭᱟᱭ ᱟᱭᱳ ᱢᱮᱱᱟᱭᱟᱭ ᱤᱧ ᱟᱨ ᱫᱟᱫᱟ
ᱟᱪᱪᱷᱟ ᱯᱩᱱ ᱦᱚᱲ ᱟᱯᱮ ᱢᱟᱱᱮ ᱟᱹᱰᱤ ᱥᱚᱝᱠᱷᱤᱯᱛᱚ ᱜᱮᱛᱟ ᱯᱮᱭᱟ ᱯᱚᱨᱤᱵᱟᱨ
ᱦᱳᱭ ᱟᱹᱰᱤ ᱥᱚᱝᱠᱷᱤᱯᱛᱚ ᱜᱮᱛᱟᱞᱮᱭᱟ ᱟᱫᱚ ᱟᱞᱮ ᱟᱫᱚ ᱦᱳᱭ